ᱦᱳᱭ᱾ ᱦᱮᱞᱳ?
ᱦᱳᱭ ᱾ᱡᱚᱦᱟᱨ ᱜᱮ?
ᱦᱳᱭ᱾ ᱡᱚᱦᱟᱨ ᱜᱮ᱾
ᱦᱳᱭ ᱾ᱟᱸᱡᱚᱢᱚ-ᱜ ᱠᱟᱱᱟ᱾ ᱵᱮᱥ ᱫᱷᱟᱨᱟᱛᱮ?
ᱦᱮᱸ ᱢᱚᱴᱟ-ᱢᱩᱴᱤ ᱴᱷᱤᱠᱜᱮ, ᱟᱸᱡᱚᱢᱚ-ᱜ ᱠᱟᱱ ᱛᱟᱵᱮᱱᱟ᱾ ᱟᱨ ᱟᱹᱞᱤᱧᱟ-ᱜ ᱪᱮᱫᱞᱮᱠᱟ᱾ ᱵᱮᱱ ᱟᱸᱡᱚᱢᱫᱟ?
ᱦᱳᱭ᱾ ᱵᱮᱥ ᱜᱮ
ᱛᱚᱵᱮᱡ, ᱱᱟᱯᱟ-ᱭ ᱵᱟᱲᱟ ᱜᱮᱭᱟᱵᱮᱱ?
ᱦᱳᱭ᱾ ᱱᱟᱯᱟᱭ ᱜᱮ᱾ ᱚᱸᱰᱮᱜᱮ ᱪᱮᱫ ᱞᱮᱠᱟ ᱾ᱟᱯᱮ ᱠᱚᱜᱮ ᱪᱮᱫ ᱞᱮᱠᱟ᱾ ᱢᱮᱱᱟ-ᱜ ᱵᱟᱲᱟ ᱯᱮᱭᱟ᱾ ᱟᱞᱮ ᱫᱚ ᱱᱤᱛᱚᱼᱜ ᱫᱚ ᱪᱟᱸᱫᱚ ᱫᱟᱭᱟᱛᱮ ᱾ᱡᱚᱛᱚ ᱜᱮ ᱱᱟᱯᱟᱭ ᱜᱮ ᱾ᱢᱮᱱᱟᱜ ᱞᱮᱭᱟ᱾
ᱦᱳᱭ ᱾ᱟᱞᱮ ᱦᱚᱸ ᱡᱚᱛᱚ ᱦᱚᱲᱜᱮ, ᱱᱟᱯᱟᱭ ᱜᱮ, ᱢᱮᱱᱟ-ᱜ ᱵᱟᱲᱟᱞᱤᱧᱟᱹ ᱢᱮᱱᱟ-ᱜ ᱢᱮᱱᱟ-ᱜ ᱵᱟᱲᱟ ᱞᱮᱭᱟ ᱾ᱥᱮ ᱟᱹᱞᱤᱧ ᱦᱚᱸ ᱢᱮᱱᱟ-ᱜ ᱵᱟᱲᱟ ᱞᱤᱧᱟᱹ᱾ ᱜᱚᱜᱚᱼᱵᱟᱵᱟᱣᱟ-ᱜ ᱵᱚᱭᱹᱦᱟ, ᱢᱤᱥᱨᱟ, ᱚᱲᱟ-ᱜ ᱨᱮᱱ ᱦᱚᱲ ᱾ᱦᱚᱸ ᱪᱟᱸᱫᱚ ᱵᱟᱵᱟᱣᱟ-ᱜ ᱟᱥᱤᱨ ᱵᱟᱵᱟᱛᱮ᱾ ᱦᱳᱭ- ᱦᱳᱭ ᱴᱷᱤᱠ᱾ ᱛᱚ᱾ ᱪᱮᱫ ᱵᱮᱱ ᱪᱮᱠᱟᱹᱭᱮᱫ ᱠᱟᱱᱟ᱾ ᱱᱤᱛᱳ-ᱜ ᱫᱚ?
ᱪᱮᱫ ᱦᱚᱸ ᱵᱟᱝᱜᱮ ᱾ᱱᱚᱜᱼᱚᱭ ᱵᱟᱥᱠᱮᱭᱟ-ᱜ ᱡᱚᱢ ᱵᱟᱲᱟ ᱠᱟᱛᱮᱫ ᱜᱮ᱾ ᱫᱩᱲᱩᱵ ᱵᱟᱲᱟ ᱦᱩᱭ ᱠᱟᱱᱟ᱾ ᱟᱪᱷᱟ ᱟᱵᱮᱱ ᱴᱷᱮᱱ, ᱟᱹᱰᱤ ᱟᱸᱴ ᱜᱮ-ᱠᱚ ᱨᱚᱲᱮᱫ ᱠᱟᱱᱟ ᱾ᱛᱷᱚᱲᱟ ᱥᱟᱭᱤᱰ ᱧᱚᱜᱚ-ᱜ ᱟᱵᱮᱱ᱾
ᱟᱹᱞᱤᱧ ᱴᱷᱮᱱ᱾
ᱦᱳᱭ᱾ ᱵᱮᱠᱜᱨᱟᱣᱩᱱᱰ ᱱᱚᱣᱮᱥ ᱦᱤᱡᱩ-ᱜ ᱠᱟᱱᱟ ᱾ᱟᱹᱵᱤᱱ ᱴᱷᱮᱱ ᱠᱷᱚᱱ᱾
ᱟᱪᱷᱟ ᱟᱹᱞᱤᱧ ᱢᱟ᱾ ᱚᱲᱟ-ᱜ ᱨᱮ-ᱜᱮ ᱦᱟᱸᱜ ᱢᱮᱱᱟ-ᱜ ᱞᱤᱧᱟ ᱹ᱾
ᱦᱳᱭ ᱾ᱟᱫᱚ ᱚᱱᱟ ᱠᱚ ᱢᱮᱱ ᱠᱟᱜ ᱞᱮᱠᱟ ᱥᱮ ᱾ᱵᱚᱞᱮ ᱜᱟᱭᱮᱰᱞᱟᱭᱤᱱ ᱫᱷᱟᱨᱟᱛᱮ᱾ ᱛᱷᱚᱲᱟ
ᱚᱱᱟ ᱫᱚ, ᱯᱟᱞᱚᱱ ᱧᱚᱜ ᱦᱩᱭᱩ-ᱜ ᱜᱮᱭᱟ᱾
ᱩᱸ ᱚᱱᱟ ᱢᱟ ᱴᱷᱤᱠ ᱜᱮᱭᱟ ᱾ᱱᱤᱛᱳ-ᱜ ᱪᱮᱫ ᱞᱮᱠᱟ ᱵᱮᱱ ᱟᱸᱡᱚᱢ ᱫᱟ᱾
ᱦᱳᱭ ᱾ᱟᱸᱡᱚᱢ ᱫᱚ ᱵᱮᱥᱜᱮ ᱟᱸᱡᱚᱢᱚ-ᱜ ᱠᱟᱱᱟ᱾ ᱟᱫᱚ ᱚᱱᱟ ᱠᱚᱞ ᱞᱮᱫᱼᱟ ᱵᱮᱱ ᱥᱮ᱾ ᱛᱚᱠᱷᱚᱱ ᱫᱚ ᱵᱮᱠᱜᱨᱟᱣᱩᱱᱰ ᱱᱚᱣᱮᱥ ᱱᱟᱥᱮ ᱦᱚᱸ ᱵᱟᱝ ᱛᱟᱦᱮᱸ ᱞᱮᱱᱟ ᱾ᱟᱫᱚ ᱚᱱᱠᱟ ᱜᱮ ᱡᱮᱢᱚᱱ ᱦᱩᱭᱩ-ᱜ ᱛᱟᱞᱟᱝ
ᱚᱸ ᱦᱟᱱᱟᱴᱟᱜ ᱯᱷᱳᱱ ᱨᱮ ᱱᱚᱣᱟᱴᱟᱜ ᱯᱷᱳᱱ ᱨᱮ ᱦᱚᱭᱛᱚ ᱵᱟᱰᱮ ᱰᱤᱯᱷᱟᱨᱮᱱ ᱜᱮᱭᱟ᱾
ᱦᱳᱭ ᱚᱱᱟ ᱢᱟ ᱠᱟᱱ ᱜᱮᱭᱟ᱾
ᱦᱳᱭ ᱨᱚᱲ ᱫᱚ ᱠᱞᱤᱭᱟᱨ ᱟᱸᱡᱚᱢᱚᱜ ᱠᱟᱱ ᱛᱟᱞᱤᱧᱟ?
ᱦᱳᱭ ᱠᱞᱤᱭᱟᱨ ᱜᱮ ᱟᱸᱡᱚᱢᱚᱜ ᱠᱟᱱᱟ, ᱟᱨ ᱟᱹᱞᱤᱧᱟᱜ?
ᱦᱮᱸ ᱟᱵᱤᱱᱟᱜ ᱦᱚᱸ ᱠᱞᱤᱭᱟᱨ ᱜᱮ ᱟᱸᱡᱚᱢᱚᱜ ᱠᱟᱱᱟ ᱛᱚᱵᱮ ᱥᱚᱸ ᱥᱩ ᱟᱣᱟᱡᱽ ᱢᱤᱜᱴᱟᱜ ᱦᱟᱸᱜ ᱢᱮᱱᱟᱜ-ᱟ ᱦᱟᱸᱜ᱾
ᱪᱮᱞ ᱠᱟ ᱵᱮᱱ ᱞᱟᱹᱭ ᱠᱮ-ᱟ?
ᱛᱷᱚᱲᱟ ᱜᱟᱱ ᱢᱟᱱᱮ ᱵᱮᱠᱜᱨᱟᱣᱩᱱᱰ ᱟᱣᱟᱡ ᱪᱮᱫ ᱪᱚᱝ ᱦᱟᱸᱜ ᱢᱮᱱᱟᱜᱼᱟ ᱚᱱᱟ ᱟᱸᱡᱚᱢᱚᱜ ᱠᱟᱱᱟ ᱛᱷᱚᱲᱟ ᱜᱟᱱ᱾ ᱟᱵᱮᱱ ᱴᱷᱮ ᱠᱷᱚᱱᱟᱜ ᱩᱸ
ᱱᱤᱛᱳᱜ ᱟᱸᱡᱚᱢᱚᱜ ᱠᱟᱱᱟ?
ᱦᱮᱸ ᱨᱚᱲ ᱵᱮᱱ
ᱱᱤᱛᱳᱜ ᱟᱸᱡᱚᱢᱚᱜ ᱠᱟᱱᱟ?
ᱦᱳᱭ ᱱᱤᱛᱚᱜ ᱵᱟᱝ ᱟᱸᱡᱚᱢᱚᱜ ᱠᱟᱱᱟ ᱴᱷᱤᱠ ᱜᱮᱭᱟ, ᱟᱹᱞᱤᱧᱟᱜ?
ᱦᱳᱭ ᱟᱵᱮᱱᱟᱜ ᱦᱚᱸ ᱱᱤᱛᱳᱜ ᱫᱚ ᱴᱷᱤᱠ ᱜᱮᱭᱟ᱾
ᱚᱸ ᱯᱟᱥᱮᱜ ᱵᱮᱠᱜᱨᱟᱣᱩᱱᱰ ᱟᱣᱟᱡ ᱫᱚ ᱟᱵᱮᱱ ᱴᱷᱮᱡ ᱠᱷᱚᱡ ᱜᱮ ᱟᱸᱡᱚᱢ ᱦᱤᱡᱩᱜ ᱠᱟᱱ ᱛᱟᱦᱮᱱᱟ᱾
ᱵᱟᱝᱜᱮ ᱟᱹᱞᱤᱧ ᱫᱚ ᱴᱷᱤᱠ ᱜᱮ ᱢᱮᱱᱟᱜ ᱞᱤᱧᱟᱹ ᱟᱹᱞᱤᱧ ᱚᱱᱟ ᱯᱷᱮᱱ ᱱᱟᱥᱮᱱᱟᱜ ᱪᱟᱹᱞᱩ ᱛᱟᱦᱮᱸ ᱠᱟᱱᱟ ᱛᱚ, ᱚᱱᱟ ᱞᱟᱹᱜᱤᱫ,
ᱟᱪᱷᱟ ᱟᱪᱷᱟ ᱦᱚᱸ ᱴᱷᱤᱠ ᱦᱩᱭ ᱫᱟᱲᱮᱜ-ᱟ ᱚᱱᱟ ᱯᱷᱮᱱ ᱨᱮᱭᱟᱜ ᱚᱸ ᱥᱟᱣᱩᱱᱰ ᱜᱮ ᱠᱟᱱᱟ᱾
ᱦᱳᱭ ᱟᱨ ᱪᱮᱜ ᱠᱚᱯᱮ ᱪᱮᱠᱟ ᱵᱟᱲᱟᱭᱮᱜ ᱠᱟᱱᱟ?
ᱦᱳᱭ ᱟᱞᱮ ᱫᱚ ᱵᱚᱨᱛᱚᱢᱟᱱ ᱚᱲᱟᱜ ᱠᱚᱨᱮ ᱜᱮᱞᱮ ᱠᱟᱹᱢᱤ ᱵᱟᱲᱟᱭᱮᱜ ᱠᱟᱱᱟ ᱛᱚ ᱵᱟᱥᱠᱮᱭᱟᱜ ᱡᱚᱢ ᱵᱟᱲᱟ ᱠᱟᱛᱮᱜ ᱦᱚᱸᱜ-ᱚᱭ ᱞᱮ ᱡᱤᱨᱟᱹᱣ ᱵᱟᱲᱟᱣ ᱠᱟᱱᱟ᱾ ᱟᱨᱦᱚᱸ ᱛᱷᱚᱲᱟ ᱜᱟᱱ ᱛᱟᱭᱚᱢ ᱦᱟᱸᱜ ᱪᱟᱞᱟᱜ ᱡᱟᱨᱩᱲᱟ ᱠᱷᱮᱛ ᱠᱟᱹᱢᱤᱛᱮ᱾ ᱛᱚ ᱥᱤᱛᱩᱝ ᱦᱚᱸ ᱫᱚᱢᱮ ᱜᱮᱭ ᱥᱤᱛᱳᱝ ᱠᱟᱫᱟ᱾
ᱦᱳᱭ ᱥᱤᱛᱩᱝ ᱢᱟ ᱥᱤᱛᱩᱢᱮᱫ ᱠᱟᱱ ᱜᱮᱭᱟᱭ ᱜᱚᱴᱟ ᱜᱮ᱾
ᱦᱚᱭ
ᱫᱟᱜ ᱡᱟᱹᱲᱤ ᱫᱤᱱ ᱠᱟᱱ ᱛᱟᱵᱚᱱᱟ ᱮᱱᱠᱷᱟᱱ ᱫᱟᱜ ᱡᱟᱹᱲᱤ ᱦᱚᱸ ᱟᱹᱰᱤ ᱠᱚᱢᱜᱤ ᱡᱟᱹᱲᱤᱭᱮᱜ-ᱟ᱾
ᱦᱳᱭ ᱚᱱᱟ ᱢᱟ ᱪᱮᱜ ᱞᱮᱠᱟ ᱵᱮᱱ ᱢᱮᱱ ᱠᱮᱭᱟ ᱵᱚᱨᱛᱚᱢᱟᱱ ᱥᱤᱡᱮᱱ ᱨᱮᱭᱟᱜ ᱟᱸ ᱦᱳᱲᱳ ᱨᱚᱦᱚᱭ ᱥᱤᱡᱮᱱ ᱠᱟᱱ ᱛᱟᱵᱚᱱᱟ ᱛᱚᱵᱮ ᱥᱤᱡᱤᱱ ᱨᱮ ᱢᱚᱸᱡᱽ ᱛᱮ ᱵᱟᱭ ᱫᱟᱜ ᱟᱵᱚᱱ ᱠᱟᱱᱟ ᱛᱚ ᱟᱹᱰᱤ ᱢᱩᱥᱠᱤᱞ ᱟᱹᱰᱤ ᱪᱤᱱᱛᱟᱹ ᱨᱮᱭᱟᱜ ᱵᱤᱥᱚᱭ᱾ ᱛᱚ ᱟᱫᱚ ᱪᱮᱜ ᱵᱩᱱ ᱢᱮᱱᱟ ᱱᱚᱣᱟ ᱵᱷᱤᱛᱨᱤ ᱨᱮ ᱮᱠᱮᱱ ᱥᱮᱨᱢᱟ ᱵᱷᱚᱨᱥᱟ ᱪᱟᱸᱫᱳ ᱵᱟᱵᱟ ᱫᱟᱭᱟ ᱵᱷᱚᱨᱥᱟ ᱛᱮ᱾ ᱟᱫᱚ ᱟᱹᱞᱤᱧ ᱫᱚ ᱱᱤᱭᱟᱹ ᱜᱮ ᱦᱟᱸᱜ ᱞᱤᱧ ᱢᱮᱱᱟ ᱡᱮ ᱜᱟᱹᱪᱷᱤ ᱠᱩ ᱜᱟᱪᱷᱤᱩ ᱠᱩ ᱡᱟᱛᱮ ᱡᱮᱢᱚᱱ ᱵᱚᱱ ᱨᱮᱰᱤ ᱫᱚᱦᱚ ᱠᱟᱜ ᱦᱟᱥᱟ ᱠᱚ ᱡᱟᱛᱮ ᱡᱮᱢᱚᱱ ᱵᱚᱱ ᱛᱤ ᱯᱟᱲᱟ ᱵᱟᱲᱟ ᱠᱟᱜ, ᱛᱚᱵᱮ ᱡᱚᱛᱚᱵᱚᱱ ᱨᱮᱰᱤ ᱫᱚᱦᱚ ᱞᱮᱠᱟᱡ ᱡᱮ ᱩᱱᱥᱚᱢᱚᱭ ᱡᱚᱠᱷᱚᱱᱮ ᱫᱟᱜᱟ ᱦᱟᱸᱜ ᱵᱩᱜ ᱩᱥᱟᱹᱨᱟ ᱛᱮᱵᱚᱱ ᱪᱮᱠᱟ ᱫᱟᱲᱮᱭᱟᱜ-ᱟ ᱱᱚᱣᱟ ᱜᱮ ᱪᱮᱠᱟ ᱫᱚᱦᱚ ᱠᱟᱜ ᱮ ᱡᱚᱨᱩᱲᱟ ᱟᱨ ᱚᱱᱟ ᱠᱷᱚᱡ ᱵᱟᱹᱲᱛᱤ ᱢᱟᱱᱮ ᱡᱟᱦᱟᱱᱟᱜ ᱠᱷᱚᱢᱚᱛᱟ ᱢᱟ ᱵᱟᱹᱱᱩᱜ-ᱟ ᱡᱮᱦᱮᱛᱩ ᱟᱵᱚ ᱴᱷᱮᱜ᱾
ᱦᱳᱭ ᱟᱫᱚ ᱟᱯᱮ ᱫᱚ ᱡᱟᱹᱱᱤᱡ ᱯᱮ ᱞᱟᱦᱟᱣ ᱜᱮᱭᱟ ᱯᱟᱥᱮᱱ ᱟᱞᱮᱥᱱ ᱫᱚ ᱦᱟᱸᱜ ᱱᱚᱜ-ᱚᱭ ᱫᱟᱜ ᱡᱟᱹᱲᱤ ᱠᱚ ᱚᱝᱠᱟ ᱵᱟᱝ ᱛᱟᱦᱮᱸ ᱞᱮᱱᱟ ᱮᱛᱚᱦᱚᱵ ᱠᱷᱚᱱ ᱟᱨ ᱚᱱᱠᱟ ᱵᱟᱝᱞᱮ ᱢᱟᱲᱟᱝ ᱵᱟᱝ ᱮᱨ ᱟᱯᱷᱚᱨ ᱦᱩᱭ ᱠᱟᱱ ᱛᱟᱦᱮᱱᱟ ᱟᱫᱚ ᱱᱤᱛᱚᱝ ᱱᱚᱜ ᱚᱭ ᱦᱟᱸᱜ ᱵᱤᱞᱚᱢ ᱧᱚᱜ ᱜᱮᱭᱟ ᱥᱮ ᱟᱫᱚ ᱱᱚᱜ-ᱚᱭ ᱱᱟᱦᱟᱜ ᱪᱟᱞᱟᱜ ᱠᱟᱱ ᱜᱮᱭᱟ ᱱᱤᱛᱳᱜ ᱮᱨ ᱟᱯᱷᱚᱨ ᱪᱟᱞᱟᱜ ᱠᱟᱱ ᱜᱮᱭᱟ ᱟᱨ ᱫᱟᱜ ᱦᱚᱸ ᱱᱚᱜ-ᱚᱭ ᱱᱚᱝ ᱠᱟ ᱡᱟᱹᱲᱤᱭᱮᱫ ᱠᱟᱱ ᱜᱮᱭᱟᱭ, ᱛᱟᱞᱟ ᱛᱟᱞᱟᱨᱮ, ᱟᱨ ᱱᱟᱥᱮ, ᱱᱟᱥᱮ ᱥᱤᱛᱩᱝ ᱮᱫ ᱠᱟᱱᱟ, ᱮᱱᱠᱷᱟᱱ ᱠᱷᱮᱛ ᱠᱚᱫᱚ, ᱵᱟᱝ ᱵᱟᱛᱨᱟᱜ ᱠᱟᱱᱟ ᱥᱮ, ᱵᱚᱞᱮ ᱮᱨ ᱟᱯᱷᱚᱨ ᱞᱟᱹᱜᱤᱫ ᱦᱚᱸ, ᱛᱷᱚᱲᱟ ᱨᱚᱦᱚᱲ ᱦᱟᱥᱟ, ᱫᱚᱨᱠᱟᱨ ᱟᱵᱚᱱ ᱠᱟᱱᱟ, ᱦᱳᱭ ᱥᱮ, ᱟᱫᱚ, ᱚᱱᱟ ᱤᱭᱟᱹᱛᱮ, ᱱᱤᱛᱚᱜ ᱫᱟᱜ ᱦᱚᱸᱭ ᱡᱟᱹᱲᱤᱭᱮᱫ ᱠᱟᱱᱟ, ᱟᱨ ᱥᱤᱛᱩᱝ ᱦᱚᱸ ᱠᱚᱢ ᱧᱚᱜᱼᱮ, ᱥᱤᱛᱩᱝ ᱮᱫ ᱠᱟᱱᱟ, ᱟᱨ ᱵᱟᱝᱠᱷᱟᱱ, ᱢᱤᱫ ᱫᱤᱱ ᱨᱮ, ᱟᱹᱰᱤ ᱟᱸᱴᱮ ᱥᱤᱛᱩᱝ ᱛᱩᱢᱮᱫ ᱠᱟᱱᱟ, ᱟᱫᱚ ᱚᱱᱟ ᱤᱭᱟᱹᱛᱮ, ᱵᱚᱞᱮ ᱱᱤᱛᱚᱜ ᱫᱚ, ᱟᱹᱣᱨᱤ ᱵᱚᱱ ᱠᱩᱲᱟᱹᱣᱟ, ᱠᱩᱲᱟᱹᱣ ᱦᱩᱭᱩᱜᱼᱟ, ᱛᱚᱵᱮ ᱟᱹᱱᱤᱡ ᱜᱮ, ᱞᱟᱦᱟᱜ ᱞᱮᱠᱟ ᱫᱚ, ᱚᱱᱮ, ᱟᱵᱮᱱ ᱵᱮᱱ ᱞᱟᱹᱭ ᱠᱮᱫ ᱞᱮᱠᱟ, ᱜᱟᱹᱪᱷᱤ ᱠᱩ ᱱᱤᱛᱚᱜ ᱮᱠᱷᱚᱱ, ᱦᱟᱨᱟᱜ ᱨᱮᱭᱟᱜ, ᱟᱭᱢᱟ ᱫᱮᱨᱤ ᱜᱮᱭᱟ, ᱦᱟᱱᱟ ᱦᱟᱸ ᱟᱞᱮ ᱥᱮ ᱫᱚ ᱟᱫᱚ ᱦᱟᱸᱜ, ᱟᱭᱢᱟ ᱜᱮᱞᱮ, ᱵᱤᱞᱚᱢ ᱧᱚᱜᱚᱜ ᱪᱚ ᱦᱟᱸᱜ, ᱪᱮᱫ ᱪᱚ? ᱟᱯᱮ ᱫᱚᱯᱮ, ᱮᱛᱚᱦᱚᱵ ᱟᱠᱟᱫᱟ ᱥᱮ ᱪᱮᱫ?
ᱦᱳᱭ, ᱟᱞᱮ ᱫᱚ, ᱡᱮᱞᱮᱠᱟ ᱵᱮᱱ ᱢᱮᱱ ᱠᱮᱭᱟ ᱯᱚᱨᱛᱷᱚᱢ ᱚᱵᱚᱥᱛᱟᱷᱟ ᱢᱟ, ᱮᱛᱮᱫ ᱫᱟᱜ ᱢᱟ, ᱵᱟᱝ ᱛᱟᱦᱮᱸ ᱠᱟᱱ ᱜᱮᱭᱟ ᱾
ᱦᱳᱭ ᱾
ᱟᱨ, ᱵᱟᱨ ᱡᱟᱭᱜᱟ ᱨᱮᱜᱮ ᱦᱟᱸᱜ, ᱢᱟᱱᱮ ᱜᱟᱹᱪᱷᱤ ᱠᱚᱫᱚᱞᱮ ᱟᱯᱷᱚᱨ ᱵᱟᱲᱟᱣ ᱟᱠᱟᱫᱟ ᱾ ᱢᱤᱫ ᱡᱟᱜᱜᱟ ᱨᱮᱭᱟᱜ ᱫᱚ ᱦᱟᱸᱜ, ᱢᱟᱱᱮ ᱦᱩᱭ ᱵᱟᱲᱟ ᱭᱮᱱᱟ, ᱟᱨ ᱢᱤᱫ ᱡᱟᱭᱜᱟ ᱨᱮᱭᱟᱜ ᱫᱚ, ᱦᱟᱱᱮ ᱵᱟᱨ ᱯᱮ, ᱠᱟᱹᱴᱩᱵ ᱞᱮᱠᱟ ᱦᱩᱭ ᱟᱠᱟᱱᱟ ᱦᱟᱸᱜ, ᱛᱚᱵᱮ ᱚᱱᱠᱟ ᱜᱮ, ᱢᱟᱱᱮ ᱢᱟᱱᱮ, ᱟᱞᱟᱫᱟ ᱟᱞᱟᱫᱟ ᱜᱮ, ᱮᱛᱮᱫ ᱡᱟᱭᱜᱟ ᱢᱮᱱᱟᱜ ᱛᱟᱞᱮᱭᱟ ᱵᱟᱝ, ᱢᱤᱫ ᱡᱟᱭᱜᱟ ᱫᱚ ᱢᱟᱱᱮ, ᱪᱚᱯᱚᱫ ᱜᱮᱭᱟ, ᱚᱱᱛᱮ ᱫᱚ ᱢᱟᱱᱮ, ᱰᱟᱹᱰᱤ ᱫᱟᱜ ᱠᱚ, ᱪᱮᱫ ᱫᱟᱜ ᱠᱚ, ᱧᱟᱢ ᱮᱫᱟ ᱦᱟᱸᱜ, ᱛᱚ, ᱱᱚᱤᱝᱠᱟ ᱫᱟᱜ ᱫᱤᱱ, ᱚᱠᱛᱚ ᱛᱮ ᱢᱟᱛᱮ ᱰᱟᱹᱵᱨᱟᱹᱣ ᱚᱱᱟ, ᱫᱟᱜ ᱥᱤᱛᱤᱧᱚᱜᱼᱟ, ᱛᱟᱨᱢᱟᱱᱮ, ᱚᱸᱰᱮᱱᱟᱜ ᱫᱟᱜ ᱜᱮᱞᱮ, ᱧᱟᱢ ᱮᱫᱟ ᱦᱟᱸᱜ ᱾ ᱛᱚ, ᱚᱠᱟᱴᱟᱜ ᱜᱟᱹᱪᱷᱤ ᱞᱟᱦᱟ ᱦᱩᱭ ᱵᱟᱲᱟ ᱟᱠᱟᱱ, ᱚᱱᱟ ᱜᱟᱹᱪᱷᱤ ᱫᱚ ᱚᱸᱰᱮ ᱜᱮ ᱦᱟᱸᱜ, ᱞᱟᱞᱟᱜᱟᱣ ᱠᱮᱫ ᱜᱮ ᱥᱮ, ᱦᱚᱞᱟ ᱠᱷᱚᱱ ᱞᱮ ᱮᱦᱚᱵ ᱵᱟᱲᱟ ᱠᱮᱫᱟ ᱾ ᱟᱨ, ᱚᱠᱟᱴᱟᱜ ᱜᱷᱩᱴᱩ ᱧᱚᱜ ᱡᱟᱭᱜᱟ ᱨᱮᱫᱚ ᱦᱟᱸᱜ, ᱚᱸᱰᱮ ᱫᱚ, ᱚᱱᱮ ᱠᱚ ᱢᱮᱱᱟ ᱥᱮᱨᱢᱟ ᱨᱮᱭᱟᱜ ᱫᱟᱜ ᱨᱮᱜᱮ ᱦᱟᱸᱜ, ᱵᱷᱚᱨᱥᱟ ᱠᱚ ᱡᱩᱨᱩᱲᱟ, ᱪᱮᱫᱟᱜ ᱥᱮ ᱥᱮᱨᱢᱟ ᱡᱩᱫᱤᱭ ᱫᱟᱜᱟ, ᱛᱚᱵᱮ ᱚᱱᱟ ᱠᱷᱮᱛ ᱠᱚ ᱪᱮᱫ ᱠᱚ ᱯᱮᱨᱮᱡᱚᱜᱼᱟ, ᱟᱨ ᱯᱮᱨᱮᱡ ᱢᱟ ᱛᱟᱦᱮᱸ ᱠᱟᱱ ᱜᱮᱭᱟ, ᱛᱚᱵᱮ ᱚᱱᱟ ᱦᱚᱛᱮ, ᱥᱤᱛᱩᱝ ᱵᱟᱲᱟ ᱠᱮᱫ ᱠᱷᱟᱡ ᱮ, ᱛᱮᱦᱤᱧ ᱦᱚᱭ ᱥᱤᱛᱩᱝ ᱠᱮᱫᱟ, ᱥᱮ ᱦᱚᱞᱟᱱᱚᱜ ᱦᱚᱭ, ᱥᱤᱛᱩᱝ ᱠᱮᱫᱟ, ᱚᱱᱟ ᱫᱚ ᱚ-ᱦᱚ-ᱢ, ᱤᱭᱟᱹᱭᱼᱱᱟ ᱾ ᱟᱻ ᱟᱸᱡᱮᱫ ᱪᱟᱵᱟ ᱭᱮᱱᱟ ᱫᱟᱜ ᱫᱚ, ᱟᱫᱚ ᱚᱱᱟ ᱢᱟᱱᱮ, ᱯᱚᱨᱤᱥᱛᱤᱛᱤ ᱥᱟᱶ ᱢᱤᱞᱟᱹᱣ ᱠᱟᱛᱮᱜ ᱜᱮ, ᱠᱟᱹᱢᱤ ᱡᱟᱨᱩᱲᱟ ᱩᱯᱟᱹᱭ ᱢᱟ, ᱵᱟᱹᱱᱩᱜᱼᱟ ᱾
ᱦᱳᱭ ᱮᱱᱛᱮᱫ, ᱫᱟᱜ ᱪᱮᱫ ᱞᱮᱠᱟᱭ ᱫᱟᱜ ᱟᱵᱚᱱᱟ, ᱚᱱᱟ ᱟᱫᱷᱟᱨ ᱛᱮ ᱠᱟᱹᱢᱤ ᱫᱚ ᱦᱩᱭᱩᱜᱼᱟ ᱥᱮ, ᱪᱮᱫ ᱞᱮᱠᱟ, ᱡᱩᱫᱤ ᱫᱟᱜ ᱡᱩᱫᱤ ᱵᱟᱭ ᱠᱩᱞᱟᱹᱣᱮᱫ ᱵᱚᱱᱟ, ᱮᱱᱛᱮ ᱱᱟᱦᱟᱜ ᱵᱚᱱ ᱵᱟᱵᱚᱱ ᱯᱮᱰ ᱦᱟᱛᱟᱲᱚᱜ ᱠᱟᱱᱟ, ᱦᱳᱭ ᱥᱮ, ᱪᱮᱫᱟᱜ ᱥᱮ ᱜᱚᱰᱟ ᱠᱚᱨᱮ, ᱡᱟᱦᱟᱸᱴᱟᱜ ᱜᱟᱹᱪᱷᱤ ᱠᱚ ᱦᱟᱸᱜ, ᱵᱚᱱ ᱚᱱᱟ ᱠᱚᱨᱮ, ᱵᱚᱱ ᱟᱯᱷᱚᱨ ᱵᱟᱲᱟ ᱟᱠᱟᱫᱟ, ᱚᱱᱟ ᱫᱚ ᱦᱟᱸᱜ, ᱫᱟᱜ ᱞᱤᱸᱜᱤ ᱠᱷᱟᱡ ᱫᱚ ᱦᱟᱜ ᱛᱩᱫᱩᱜ ᱠᱚ ᱦᱟᱸᱜ, ᱢᱩᱥᱠᱤᱞ ᱜᱮᱭᱟ, ᱵᱟᱭ ᱡᱩᱛᱩᱜᱼᱟ, ᱟᱨ ᱠᱷᱮᱛ ᱠᱚᱨᱮ ᱫᱚ, ᱵᱚᱱ ᱟᱯᱷᱚᱨᱮᱫ ᱠᱟᱱ ᱠᱷᱟᱡ, ᱚᱱᱟ ᱨᱮᱫᱚ ᱱᱟᱦᱟᱜ ᱫᱟᱜ ᱠᱚ ᱦᱟᱸᱜ, ᱫᱚᱨᱠᱟᱨᱚᱜ ᱠᱟᱱᱟ, ᱟᱫᱚ ᱟᱵᱮᱱ ᱵᱮᱱ, ᱞᱟᱹᱭ ᱠᱮᱫ ᱞᱮᱠᱟ, ᱪᱮᱫ ᱞᱮᱠᱟ ᱜᱚᱰᱟ ᱠᱚᱨᱮᱜ, ᱟᱞᱮ ᱥᱮᱱ ᱫᱚ ᱜᱚᱰᱟ ᱨᱮᱦᱚᱸ ᱠᱚ, ᱮᱨ ᱜᱮᱭᱟ, ᱟᱨ ᱠᱷᱮᱛ ᱨᱮᱦᱚᱸ, ᱟᱫᱚ ᱱᱚ-ᱚᱭ, ᱱᱤᱱ ᱫᱟᱨᱟ ᱢᱟ, ᱮᱱᱛᱮ ᱟᱭᱢᱟᱜᱮ, ᱟᱭᱢᱟ ᱵᱚᱫᱚᱞ ᱞᱮᱠᱟᱜ ᱜᱮ, ᱵᱩᱡᱷᱟᱹᱜ ᱠᱟᱱᱟ, ᱡᱩᱜᱽ ᱵᱚᱫᱚᱞᱮᱱ ᱞᱮᱠᱟᱜᱮ, ᱵᱟᱝ ᱥᱮ?
ᱦᱳᱭ ᱾
ᱪᱮᱫᱟᱜ ᱥᱮ, ᱱᱤᱛᱚᱜ ᱛᱮᱫᱚ ᱵᱚᱱ, ᱮᱛᱚᱦᱚᱵ ᱮᱫ ᱠᱟᱱ ᱛᱟᱦᱮᱱᱟ, ᱨᱚᱦᱚᱭ ᱠᱚ ᱠᱷᱮᱛ ᱠᱚᱫᱚ, ᱥᱤ ᱵᱟᱛᱟᱨ ᱠᱚᱜ ᱠᱟᱱ ᱛᱟᱦᱮᱱᱟ, ᱟᱨ ᱢᱤᱫ ᱵᱟᱨ, ᱦᱚᱲ ᱫᱚ, ᱪᱮᱫ ᱟᱭᱢᱟ ᱦᱚᱲ ᱞᱮᱠᱟ ᱜᱮ ᱵᱚᱱ, ᱨᱚᱦᱚᱭᱚᱜ ᱠᱟᱱ ᱛᱟᱦᱮᱱᱟ, ᱟᱫᱚ ᱱᱤᱛᱚᱜ ᱫᱚ, ᱱᱚᱜᱼᱚᱭ ᱟᱥᱟᱲ ᱵᱟᱨᱟ ᱵᱟᱨᱤ ᱦᱩᱭᱩᱜ, ᱞᱟᱹᱜᱤᱫᱚᱜ ᱠᱟᱱ, ᱨᱮᱦᱚᱸ, ᱱᱚᱜᱼᱚᱭ ᱱᱟᱦᱟᱜ ᱨᱚᱦᱚᱭ ᱟᱹᱣᱨᱤ ᱵᱚᱱ ᱮᱛᱚᱦᱚᱵ ᱮᱜᱼᱟ ᱾ ᱡᱟᱦᱟᱸ ᱥᱮᱫ ᱫᱚ ᱦᱟᱸᱜ, ᱢᱤᱫᱵᱟᱨ ᱠᱚ, ᱯᱷᱮᱰ ᱟᱠᱟᱱ ᱜᱮᱭᱟ ᱾ ᱜᱳᱴᱟ ᱫᱚ ᱱᱟᱦᱟᱸᱜ ᱵᱟᱝᱜᱮ ᱟᱫᱚ ᱟᱹᱞᱤᱧ ᱞᱤᱧ ᱞᱟᱹᱭ ᱦᱚᱪᱚᱭᱮᱫ ᱞᱮᱠᱟ ᱡᱮ ᱟᱯᱮᱱ ᱪᱮᱫ ᱞᱮᱠᱟ ᱵᱮᱱ ᱞᱟᱹᱭ ᱠᱮᱜᱼᱟ ᱟᱯᱮ ᱥᱮᱜ ᱯᱮ ᱮᱛᱚᱦᱚᱵ ᱟᱠᱟᱱᱟ ᱟᱨ ᱟᱞᱮᱥᱮᱫ ᱫᱚ ᱱᱚᱜᱼᱚᱭ ᱦᱟᱜ ᱱᱤᱛᱚᱜ ᱦᱟᱸᱜ ᱛᱚᱞᱟ ᱜᱮ ᱦᱟᱸᱜ ᱟᱹᱣᱨᱤ ᱜᱤᱰᱤ ᱯᱩᱨᱟᱹᱜᱼᱟ, ᱟᱫᱚ ᱡᱩᱫᱤ ᱵᱷᱟᱫᱚᱨ ᱵᱚᱸᱜᱟ ᱦᱟᱹᱵᱤᱡ ᱵᱚᱱ ᱛᱤᱭᱟᱹᱜᱮᱫ ᱠᱟᱱᱟ, ᱮᱱᱠᱷᱟᱱ ᱫᱚ ᱠᱚ ᱞᱟᱹᱭᱟ ᱵᱚᱞᱮ ᱵᱷᱟᱫᱚᱨ ᱵᱚᱸᱜᱟ ᱨᱮᱫᱚ ᱩᱱᱟᱹᱜ ᱵᱟᱭ ᱦᱩᱲᱩᱜᱼᱟ ᱦᱳᱭᱥᱮ, ᱟᱫᱚ ᱱᱮ ᱱᱮᱛᱟᱨ ᱫᱚ ᱟᱫᱚ ᱪᱮᱫ ᱵᱚᱱ ᱪᱮᱠᱟ ᱫᱟᱲᱮᱭᱟᱜᱼᱟ, ᱡᱮᱢᱚᱱ ᱟᱵᱚ ᱪᱟᱸᱫᱳ ᱵᱚᱸᱜᱟ ᱫᱟᱜ ᱮ ᱡᱟᱹᱲᱤᱭᱟᱵᱚᱱᱟ ᱚᱱᱟ ᱦᱤᱥᱟᱹᱵ ᱛᱤᱜᱤ ᱪᱟᱞᱟᱜ ᱦᱩᱭᱩᱜ ᱛᱟᱵᱚᱱᱟ, ᱪᱮᱫᱟᱜ ᱥᱮ ᱟᱞᱮ ᱥᱮᱱᱢᱟ ᱚᱝᱠᱟ ᱱᱟᱹᱭ ᱱᱟᱞᱟ ᱠᱚᱦᱚᱸ ᱵᱟᱹᱱᱩᱜ ᱟᱹᱱᱤᱡ ᱡᱮ ᱯᱟᱢᱯ ᱠᱚᱛᱮ ᱡᱟᱦᱟᱸᱱᱟᱜ ᱦᱩᱭᱩᱜᱼᱟ ᱢᱮᱱᱛᱮ, ᱟᱨ ᱯᱟᱢᱯ ᱠᱚᱛᱮ ᱫᱚ ᱮᱱᱛᱮᱫ ᱥᱮᱨᱚᱠᱚᱢ ᱪᱟᱥ ᱫᱚ ᱵᱟᱭ ᱦᱩᱭᱩᱜᱼᱟᱭ ᱡᱮᱢᱚᱱ ᱥᱮᱨᱢᱟ ᱡᱟᱹᱲᱤ ᱛᱮ ᱥᱚᱢᱚᱭ ᱨᱮ ᱡᱟᱹᱲᱤ ᱟᱵᱚᱱ ᱛᱟᱦᱮᱸᱱᱟ ᱚᱱᱠᱟ ᱫᱚ᱾ ᱟᱫᱚ ᱱᱤᱛᱚᱜ ᱦᱟᱸᱜ ᱦᱳᱭ᱾
ᱢᱮᱱᱮᱜ ᱠᱟᱱᱟᱞᱤᱧ ᱡᱮ ᱟᱵᱩ ᱟᱵᱮᱱ ᱵᱮᱱ ᱢᱮᱱ ᱠᱮᱫᱟ ᱡᱮ ᱢᱟᱱᱮ ᱫᱤᱱ ᱠᱚᱦᱚᱸ ᱵᱚᱫᱚᱞᱮᱱᱟ᱾ ᱱᱤᱥᱪᱳᱭ ᱱᱚᱣᱟ ᱫᱤᱱ ᱟ ᱵᱚᱫᱚᱞᱮᱱ ᱛᱟᱵᱚᱱᱟ ᱥᱟᱹᱨᱤᱜᱤ ᱛᱚ ᱡᱮᱞᱮᱠᱟ ᱵᱮᱱ ᱢᱮᱱ ᱠᱮᱭᱟ ᱢᱟᱱᱮ ᱫᱟᱨᱮ ᱠᱚᱨᱮᱱᱟᱜ ᱚᱠᱟᱴᱟᱜ ᱨᱚᱥ ᱥᱮ ᱡᱟᱦᱟᱸᱱᱟᱜ ᱫᱟᱨᱮ ᱜᱮ ᱱᱟᱨᱠᱳᱲ ᱫᱟᱨᱮ ᱵᱮᱱ ᱢᱮᱱ ᱠᱮᱭᱟ ᱥᱮ ᱠᱟᱱᱴᱷᱟᱲ ᱠᱚ ᱪᱮᱫ ᱠᱚ ᱪᱚᱝ ᱥᱟᱶᱛᱮ ᱟᱵᱩ ᱚᱠᱟᱴᱟᱜ ᱢᱟᱱᱮ ᱪᱟᱥᱼᱵᱟᱥ ᱵᱚᱱ ᱤᱭᱟᱹᱭᱮᱫ ᱠᱟᱱ ᱮᱨ ᱟᱯᱷᱚᱨᱮᱜ ᱠᱟᱱ, ᱛᱚ ᱚᱱᱟ ᱠᱚᱨᱮᱱᱟᱜ ᱨᱚᱥ ᱛᱟᱨ ᱢᱟᱱᱮ ᱢᱟᱱᱮ ᱚᱴᱟᱝ ᱪᱟᱞᱟᱜ ᱠᱟᱱᱟ᱾ ᱛᱚ ᱚᱴᱟᱝ ᱪᱟᱞᱟᱜ ᱠᱟᱱᱟ ᱦᱟᱸᱜ ᱪᱮᱫ ᱪᱚᱝ ᱠᱷᱟᱹᱛᱤᱨ ᱛᱮ ᱟᱫᱚ ᱱᱚᱣᱟ ᱫᱚ ᱦᱚᱱ ᱵᱟᱰᱟᱭ ᱠᱟᱱ ᱜᱮᱭᱟ ᱦᱟᱸᱜ᱾ ᱛᱚᱵᱮ ᱦᱮᱸ, ᱛᱚ ᱱᱚᱣᱟ ᱠᱚ ᱟᱵᱚ ᱢᱟᱱᱮ ᱨᱚᱛ ᱞᱟᱜᱟᱣ ᱞᱟᱹᱜᱤᱫ ᱛᱮ ᱟᱵᱚ ᱢᱟᱱᱮ ᱪᱮᱫ ᱠᱚ ᱢᱮᱱᱟ ᱥᱚᱢᱟᱡ ᱨᱮᱭᱟᱜ ᱥᱟᱶ-ᱥᱟᱶᱛᱮ ᱢᱟᱱᱮ ᱟᱵᱚᱣᱟᱜ ᱚᱠᱟᱴᱟᱜ ᱢᱟᱱᱮ ᱯᱨᱚᱠᱤᱛᱤ ᱥᱮ ᱯᱚᱨᱤᱵᱮᱥ ᱢᱮᱱᱟᱜ ᱛᱚᱵᱚᱱᱟ ᱛᱚ ᱚᱱᱟ ᱯᱚᱨᱵᱮᱥ ᱪᱮ ᱪᱮᱛᱟᱱ ᱨᱮ ᱟᱹᱰᱤ ᱜᱟᱱ ᱜᱮᱛᱮ ᱫᱷᱮᱭᱟᱱ ᱮᱢ ᱮᱢᱚᱜ ᱫᱚᱨᱠᱟᱨ ᱢᱮᱱᱟᱜ ᱛᱟᱵᱚᱱᱟ᱾ ᱡᱮᱞᱮᱠᱟ ᱵᱚᱱ ᱢᱮᱱ ᱠᱮᱭᱟ ᱚᱱᱮ ᱠᱚ ᱢᱮᱱᱟ ᱚᱲᱟᱜ ᱚᱲᱟᱜ ᱞᱟᱹᱜᱤᱫ ᱥᱮ ᱡᱟᱦᱟᱸᱱᱟᱜ ᱪᱤᱠᱟᱹᱭ ᱞᱟᱹᱜᱤᱫ ᱥᱮ ᱥᱟᱦᱟᱱ ᱞᱟᱹᱜᱤᱫ ᱜᱮᱦᱟᱸᱜ ᱢᱟᱱᱮ ᱫᱟᱨᱮ ᱢᱟ ᱴᱷᱤᱠ ᱢᱟᱜ ᱵᱟᱵᱚᱱ ᱢᱟᱜᱮᱫ ᱠᱟᱱ ᱜᱮᱭᱟ ᱛᱚᱵᱮ ᱵᱟᱵᱚᱱ ᱨᱚᱦᱚᱭ ᱵᱷᱚᱨᱟᱣᱫᱟ ᱦᱳᱭ᱾ ᱟᱫᱚ ᱟᱹᱞᱤᱧ ᱫᱚ ᱚᱱᱟ ᱜᱮ ᱱᱟᱦᱟᱸᱜ ᱞᱤᱧ ᱢᱮᱱᱟ ᱡᱟᱛᱮ ᱡᱮᱢᱚᱱ ᱢᱤᱫᱴᱮᱡ ᱫᱟᱨᱮ ᱡᱩᱫᱤ ᱵᱚᱱ ᱢᱟᱜᱽ ᱠᱷᱟ ᱚᱸᱰᱮ ᱢᱟᱱᱮ ᱯᱮᱭᱟ ᱯᱩᱱᱭᱟ ᱫᱟᱨᱮ ᱦᱤᱡᱩ ᱡᱚᱨᱩᱲᱟ᱾
ᱦᱳᱭ ᱟᱫᱚ ᱱᱤᱛᱚᱜ ᱠᱟᱛᱷᱟ ᱫᱚ ᱱᱚᱝᱠᱟ ᱠᱟᱱᱟ ᱦᱳᱭ ᱟᱹᱰᱤ ᱵᱮᱥ ᱵᱮᱱ ᱞᱟᱹᱭ ᱠᱮᱜᱼᱟ ᱟᱨ ᱟᱞᱤᱧ ᱨᱚᱲ ᱫᱟ ᱱᱟᱦᱟᱸᱜ᱾ ᱟᱹᱰᱤ ᱵᱮᱥ ᱵᱮᱱ ᱞᱟᱹᱭ ᱠᱮᱜᱼᱟ, ᱢᱤᱫᱴᱮᱱ ᱫᱟᱨᱮ ᱵᱚᱱ ᱢᱟᱜ ᱮᱫ ᱠᱟᱱ ᱠᱷᱟᱱ ᱚᱱᱟᱨᱮ ᱯᱮᱭᱟ ᱯᱩᱱᱭᱟ ᱫᱟᱨᱮ ᱨᱚᱦᱚᱭ ᱫᱚᱨᱠᱟᱨ ᱠᱟᱱᱟ ᱦᱳᱭ᱾ ᱟᱹᱰᱤ ᱵᱮᱥ ᱵᱮᱱ ᱞᱟᱹᱭ ᱠᱮᱜᱼᱟ, ᱨᱚᱦᱚᱭ ᱫᱚᱨᱠᱟᱨ ᱠᱟᱱᱟ ᱱᱤᱦᱟᱹᱛᱤ ᱪᱮᱫᱟᱜ ᱥᱮ ᱟᱵᱚ ᱱᱤᱛᱚᱜ ᱡᱟᱦᱟᱸ ᱛᱤᱱᱟᱹᱜ ᱜᱤᱫᱽᱨᱟᱹ ᱠᱚᱵᱚᱱ ᱥᱮᱬᱟᱜ ᱠᱟᱱᱟ ᱛᱤᱱᱟᱹᱜ ᱵᱚᱱ ᱚᱞᱚᱜ ᱯᱟᱲᱦᱟᱜᱚᱜ ᱠᱟᱱᱟ ᱩᱱᱠᱩ ᱱᱟᱦᱟᱸᱜ ᱟᱛᱳ ᱠᱚᱨᱮ ᱫᱚ ᱦᱟᱜ ᱵᱟᱵᱚᱱ ᱛᱟᱦᱮᱸᱱ ᱠᱟᱱᱟ ᱦᱳᱭᱥᱮ? ᱟᱨ ᱛᱤᱱᱟᱹᱜ ᱦᱟᱯᱲᱟᱢ ᱠᱚ ᱢᱮᱱᱟᱜ ᱠᱚᱛᱟ ᱵᱚᱱᱟ ᱩᱱᱠᱩ ᱠᱚ ᱱᱟᱦᱟᱸᱜ ᱛᱤᱱᱟᱹᱜ ᱫᱟᱨᱮ ᱠᱚᱠᱚ ᱨᱚᱦᱚᱭ ᱟᱨᱡᱟᱣ ᱠᱟᱫ ᱛᱟᱵᱚᱱᱟ, ᱛᱤᱱᱟᱹᱜ ᱞᱟᱹᱴᱩ ᱦᱟᱨᱟ ᱠᱟᱱ ᱛᱟᱵᱚᱱᱟ ᱟᱫᱚ ᱱᱟᱦᱟᱸᱜ ᱡᱟᱦᱟᱸᱱᱟᱜ ᱫᱚᱨᱠᱟᱨ ᱜᱷᱟᱹᱲᱤᱡ ᱟᱵᱚ ᱚᱱᱟ ᱠᱚ ᱫᱟᱨᱮ ᱜᱮᱦᱟᱸᱜ ᱵᱚᱱ ᱢᱟᱜᱮᱜ ᱠᱟᱱᱟ ᱢᱮᱱᱠᱷᱟᱱ ᱫᱟᱨᱮ ᱠᱚᱫᱚ ᱱᱟᱦᱟᱸᱜ ᱵᱟᱵᱚᱱ ᱨᱚᱦᱚᱭ ᱞᱟᱹᱜᱤᱫᱚᱜ ᱠᱟᱱᱟ ᱟᱨ ᱥᱮᱫᱟᱭ ᱫᱚ ᱪᱤᱫ ᱛᱟᱦᱮᱸᱞᱮᱱᱟ ᱠᱤ ᱟᱵᱚᱨᱮᱱ ᱵᱟᱵᱟ ᱛᱟᱠᱚ ᱛᱤᱱᱟᱹᱜ ᱠᱚ ᱛᱟᱦᱮᱸᱞᱮᱱᱟ ᱜᱤᱫᱽᱨᱟᱹ ᱡᱚᱠᱷᱮᱡ ᱠᱚ ᱞᱟᱹᱭᱩᱜᱼᱟ ᱠᱮ ᱵᱚᱞᱮ ᱠᱟᱹᱴᱤᱜ ᱠᱟᱹᱴᱤᱜ ᱯᱚᱦᱟ ᱡᱟᱦᱟᱸ ᱠᱚᱨᱮ ᱜᱮᱠᱚ ᱧᱟᱢᱮᱫ ᱛᱟᱦᱮᱱᱟ ᱚᱱᱟ ᱠᱚ, ᱨᱚᱦᱚᱭᱮᱫ ᱠᱟᱱ ᱛᱟᱦᱮᱱᱟ ᱚᱱᱟ ᱞᱟᱹᱜᱤᱫ ᱥᱮᱫᱟᱭ ᱨᱮᱱᱟᱜ ᱡᱟᱦᱟᱸ ᱟᱵᱚᱣᱟᱜ, ᱱᱤᱪᱟᱹᱨ ᱡᱟᱦᱟᱸ ᱧᱟᱢᱚᱜ ᱠᱟᱱᱟ ᱱᱚᱣᱟ ᱵᱚᱞᱮ ᱟᱵᱚ ᱮᱠᱫᱚᱢ ᱥᱟᱯᱷᱟ ᱦᱚᱭ ᱵᱚᱱ ᱧᱟᱢᱮᱫ ᱠᱟᱱᱟ᱾ ᱦᱚᱭ ᱡᱟᱦᱟᱱᱟᱜ ᱵᱟᱦᱟ ᱠᱚᱵᱚᱱ ᱥᱟᱦᱮᱫ ᱟᱫᱮᱨᱮᱜ ᱠᱟᱱᱟ ᱚᱱᱟ ᱫᱚ ᱟᱵᱚ ᱞᱟᱹᱜᱤᱫ ᱟᱹᱰᱤ ᱡᱟᱹᱨᱩᱲ ᱠᱟᱱ ᱜᱮᱭᱟ ᱟᱨ ᱱᱤᱛ, ᱛᱚᱜ ᱫᱚ ᱚᱱᱟ ᱠᱚ ᱡᱮᱢᱚᱱ, ᱟᱯᱮᱥᱮᱱ ᱫᱚ ᱪᱮᱫ ᱠᱚ ᱢᱮᱛᱟᱜᱼᱟ ᱵᱟᱹᱞᱤᱧ ᱵᱟᱰᱟᱭᱟ ᱡᱮᱢᱚᱱ ᱦᱩᱭᱱᱟ ᱠᱟᱹᱣᱦᱟᱹ ᱫᱟᱨᱮ᱾ ᱮᱫᱮᱞ ᱫᱟᱨᱮ ᱱᱚᱣᱟ ᱠᱚ ᱡᱟᱦᱟᱸ ᱞᱟᱹᱴᱩ ᱞᱟᱹᱴᱩ ᱫᱟᱨᱮ ᱛᱟᱦᱮᱸ ᱠᱟᱱᱟ ᱱᱮᱛᱟᱨ, ᱱᱮᱛᱟᱨ ᱫᱚ ᱚᱱᱟ ᱠᱚ ᱫᱟᱨᱮ ᱮᱠᱟᱞ ᱛᱮᱜᱮ ᱵᱟᱝ ᱧᱮᱞ ᱧᱟᱢᱚᱜ ᱠᱟᱱᱟ᱾ ᱠᱟᱨᱚᱱ ᱫᱚ ᱦᱩᱭᱩᱜ ᱠᱟᱱᱟ ᱟᱵᱚ ᱵᱟᱵᱚᱱ ᱨᱚᱦᱚᱭᱮᱫ ᱠᱟᱱᱟ ᱦᱳᱭᱥᱮ, ᱟᱨ ᱪᱟᱥᱵᱟᱥ ᱛᱮ ᱡᱟᱦᱟᱸ ᱞᱤᱧ ᱞᱟᱹᱭ ᱠᱮᱜᱼᱟ ᱡᱮ ᱱᱤᱛᱚᱜ ᱟᱭᱢᱟ, ᱡᱮ ᱫᱮᱨᱤᱜ ᱠᱟᱱ ᱛᱟᱵᱚᱱᱟ ᱚᱱᱟ ᱨᱮᱦᱚᱸ ᱞᱤᱧ ᱞᱟᱹᱭᱟ ᱡᱮ, ᱥᱮᱫᱟᱭ ᱫᱚ ᱢᱟᱨᱮ ᱜᱩᱨᱤᱜ ᱠᱚ ᱪᱟᱞᱟᱣᱮᱫ ᱠᱟᱱ ᱛᱟᱦᱮᱱᱟ ᱟᱨ ᱢᱟᱨᱮ ᱜᱩᱨᱤᱜ ᱪᱷᱟᱰᱟ ᱠᱷᱟᱫᱽ ᱵᱤᱥ ᱠᱚᱫᱚ ᱵᱟᱠᱚ ᱞᱟᱜᱟᱣᱮᱜ ᱠᱟᱱ ᱛᱟᱦᱮᱱᱟ ᱦᱮᱸᱥᱮ᱾ ᱟᱨ ᱟᱵᱚ ᱫᱚ ᱪᱮᱫ ᱵᱚᱱ ᱪᱮᱠᱟᱭᱮᱫ ᱠᱟᱱᱟ ᱚᱱᱟ ᱡᱟᱭᱜᱟ ᱨᱮ, ᱡᱟᱦᱟᱸ ᱦᱟᱥᱟ ᱢᱮᱱᱟᱜ ᱛᱟᱵᱚᱱᱟ ᱚᱱᱟ ᱨᱮᱜᱤᱵᱩᱱ ᱪᱟᱥᱚᱜ ᱠᱟᱱᱟ ᱟᱨ ᱠᱷᱟᱹᱞᱤ ᱚᱱᱟ ᱥᱟᱦᱟᱨ, ᱠᱚ ᱠᱷᱟᱫ ᱠᱚᱜᱮ ᱱᱟᱦᱟᱜ ᱵᱚᱱ ᱞᱟᱜᱟᱣᱮᱫ ᱠᱟᱱᱟ ᱟᱫᱚ ᱚᱱᱠᱟ, ᱛᱮᱫᱚ ᱠᱷᱮᱛ ᱦᱚᱸᱛᱚ ᱡᱟᱦᱟᱸ ᱫᱟᱜᱽ ᱮ ᱧᱟᱢᱮᱜ ᱠᱟᱱᱟ ᱚᱱᱟ ᱫᱚ ᱵᱟᱹᱭ ᱵᱟᱹᱭᱛᱮ ᱚᱱᱟ ᱦᱟᱥᱟ ᱫᱚ, ᱚᱛ ᱞᱟᱛᱟᱨ ᱥᱮᱱ ᱜᱮᱤ ᱪᱟᱞᱟᱣ ᱤᱫᱤᱜ ᱠᱟᱱᱟ ᱟᱨ ᱥᱮᱨᱚᱠᱚᱢ ᱜᱚᱵᱨᱟᱣ ᱠᱷᱮᱛ ᱵᱟᱝ ᱦᱩᱭᱩᱜ ᱠᱟᱱᱟ ᱟᱫᱚ ᱥᱤᱭᱮᱜ ᱠᱟᱱ ᱛᱟᱦᱮᱱ ᱨᱮᱦᱚᱸ ᱵᱚᱱ ᱥᱤᱭᱳᱜ ᱠᱟᱛᱮᱜ ᱚᱱᱟᱨᱮ ᱫᱟᱜᱽ ᱵᱟᱭ ᱴᱟᱯᱩ ᱛᱟᱦᱮᱱ ᱠᱟᱱᱟ᱾ ᱥᱮ ᱢᱤᱜᱵᱟᱨ ᱠᱷᱮᱛ ᱫᱚ ᱚᱱᱠᱟ ᱦᱩᱭᱩᱜᱜ ᱠᱟᱱᱟ ᱵᱚᱞᱮ ᱪᱤᱢᱟᱹᱲ ᱤᱫᱤᱜ ᱠᱟᱱᱟ ᱡᱮᱢᱚᱱ ᱵᱚᱱ ᱞᱟᱹᱭᱟ ᱦᱩᱲᱩ, ᱠᱚ ᱩᱱᱟᱹᱜ ᱦᱟᱸᱜ ᱵᱟᱭ ᱦᱩᱭᱩᱜᱼᱟ ᱥᱮᱫᱟᱭ ᱞᱮᱠᱟ᱾
ᱟᱫᱚ ᱱᱟᱦᱟᱜ ᱚᱱᱟ ᱪᱟᱥ ᱨᱮᱦᱚᱸ ᱦᱟᱸ ᱟᱭᱢᱟ ᱯᱚᱨᱤᱵᱚᱨᱛᱚᱱ ᱦᱩᱭᱩᱜ ᱠᱟᱱ ᱛᱟᱵᱚᱱᱟ ᱟᱨ ᱫᱟᱨᱮ, ᱠᱚᱨᱮ ᱫᱚ ᱱᱤᱭᱟᱹ ᱯᱚᱨᱤᱵᱚᱨᱛᱚᱱ ᱦᱩᱭᱩᱜ ᱠᱟᱱ ᱛᱟᱵᱚᱱᱟ, ᱠᱤ ᱱᱤᱛᱚᱜ ᱫᱚ ᱠᱤᱨᱤᱧ ᱛᱮ ᱥᱟᱱᱟᱢ ᱧᱟᱢᱚᱜ ᱠᱟᱱᱛᱮ ᱫᱟᱨᱮ ᱠᱚᱨᱮ ᱫᱚ ᱱᱟᱦᱟᱜ ᱵᱟᱝᱵᱚᱱ ᱫᱷᱮᱭᱟᱱ ᱫᱟ ᱦᱚᱭᱥᱮ᱾ ᱵᱟᱵᱚᱱ ᱞᱟᱜᱟᱣᱮᱜ ᱠᱟᱱᱟ ᱵᱟᱵᱚᱱ ᱨᱚᱦᱚᱭᱮᱜ ᱠᱟᱱᱟ᱾
ᱚᱞ ᱯᱟᱲᱦᱟᱣ ᱵᱤᱥᱚᱭ ᱛᱮ ᱛᱷᱚᱲᱟ ᱜᱟᱱ ᱠᱟᱹᱴᱤᱜ ᱟᱸ ᱢᱟᱪᱷᱟ ᱞᱤᱧ ᱢᱮᱱ ᱠᱮᱭᱟ, ᱚᱞ ᱯᱟᱲᱦᱟᱣ ᱵᱤᱥ ᱛᱮ ᱵᱤᱥᱮᱥ ᱠᱟᱛᱮᱜ ᱟᱨ ᱱᱚᱣᱟ ᱞᱟᱹᱠᱛᱤ ᱠᱟᱱ ᱜᱮᱭᱟ᱾ ᱟᱨ ᱩᱸ ᱡᱮᱞᱮᱠᱟ ᱞᱤᱢ ᱢᱮᱱ ᱠᱮᱭᱟ ᱱᱚᱣᱟ ᱠᱟᱛᱷᱟ ᱡᱚᱛᱚ ᱦᱚᱲ ᱜᱮ ᱵᱚᱱ ᱟᱸᱡᱚᱢ ᱫᱟ ᱛᱚᱵᱮ ᱚᱱᱟ ᱯᱨᱮᱠᱴᱤᱠᱮᱞ ᱞᱟᱭᱤᱯᱷ, ᱨᱮ ᱦᱟᱸᱜ ᱵᱟᱵᱚᱱ ᱮᱯᱞᱟᱭ ᱫᱟ ᱤᱭᱟᱹ ᱚᱱᱮ ᱠᱚ ᱢᱮᱱᱟ, ᱚᱞ ᱯᱟᱲᱦᱟᱜ ᱠᱟᱱᱟ ᱵᱚᱱ ᱴᱷᱤᱠ ᱛᱚᱵᱮ ᱚᱲᱟᱜ ᱨᱮᱱᱟᱜ ᱟᱪᱟᱨ ᱵᱮᱵᱚᱦᱟᱨ ᱵᱚᱱ ᱦᱤᱲᱤᱧ ᱫᱟ᱾ ᱟᱨ ᱟᱥᱚᱞ ᱟᱥᱚᱞ ᱥᱤᱠᱠᱷᱟ ᱫᱚ ᱠᱟᱱᱟ ᱢᱟᱱᱮ ᱚᱲᱟᱜ ᱠᱚᱨᱮᱱᱟᱜ, ᱥᱮ ᱥᱚᱢᱟᱡᱽ ᱨᱮᱭᱟᱜ ᱟᱪᱟᱨ ᱵᱮᱵᱚᱦᱟᱨ ᱟᱫᱚ ᱚᱱᱟ ᱵᱚᱱ ᱦᱤᱲᱤᱧᱮᱜ ᱠᱟᱱ ᱠᱷᱟᱹᱛᱤᱨ ᱛᱮᱜᱮ ᱦᱟᱸᱜ ᱱᱚᱣᱟ ᱠᱚ ᱯᱨᱚᱵᱽᱞᱮᱢ ᱫᱚᱵᱚᱱ ᱯᱷᱮᱥ,
ᱦᱳᱭ ᱟᱫᱚ ᱦᱟᱸᱜ ᱟᱹᱞᱤᱧ ᱞᱤᱧ ᱞᱟᱹᱭ ᱵᱮᱱ ᱠᱟᱱᱟ ᱦᱳᱭ ᱥᱮ ᱱᱚᱣᱟ ᱫᱚ ᱱᱷᱟᱜ, ᱱᱟᱦᱟᱜ ᱟᱵᱚ ᱜᱤᱫᱽᱨᱟᱹ ᱠᱚᱣᱟᱜ ᱫᱚ ᱦᱟᱸᱜ ᱵᱟᱝ ᱠᱟᱱᱟ ᱱᱚᱣᱟ ᱠᱚᱫᱚ ᱱᱟᱦᱟᱜ ᱜᱟᱹᱞᱛᱤ ᱫᱚ ᱫᱚᱥ ᱫᱚ ᱪᱮᱫᱟᱜ ᱥᱮ ᱟᱹᱞᱤᱧ ᱞᱤᱧ ᱞᱟᱹᱭᱟ, ᱟᱸ ᱵᱷᱟᱜᱤ ᱵᱤᱱ ᱵᱩᱡᱷᱟᱹᱣᱟ ᱥᱮ ᱵᱟᱝ ᱱᱚᱣᱟ ᱫᱚᱞᱤᱧ ᱞᱟᱹᱭᱟ ᱡᱟᱦᱟᱸᱭ ᱚᱞᱚᱜ ᱯᱟᱲᱦᱟᱜ ᱟᱵᱚ, ᱠᱟᱴᱤᱱ ᱠᱷᱚᱱ ᱥᱮᱬᱟ ᱚᱪᱚᱭᱮᱜ ᱵᱚᱱᱟ ᱠᱚ ᱜᱚ ᱵᱟᱵᱟ ᱟᱫᱚ ᱱᱟᱦᱟᱜ ᱥᱚᱢᱚᱭ ᱨᱮᱦᱟᱸᱜ, ᱡᱟᱦᱟᱱ ᱡᱤᱱᱤᱥ ᱵᱟᱵᱚᱱ ᱪᱮᱫᱚᱜᱚᱜ ᱠᱟᱱᱟ ᱦᱳᱭᱥᱮ ᱚᱠᱛᱚ ᱱᱟᱦᱟᱜ ᱠᱩᱲᱟᱹᱣᱮᱱ ᱛᱟᱞᱟᱝᱟ᱾